ᱦᱮᱸᱭᱟ ᱾
ᱦᱮᱞᱳ ᱾ ᱦᱮᱸ ᱜᱚᱢᱠᱮ ᱟᱸᱡᱚᱢ ᱧᱚᱜᱚᱜ ᱠᱟᱱ ᱜᱮᱭᱟ ᱜᱚᱢᱠᱮ ᱾ ᱦᱳᱭ ᱦᱳᱭ ᱦᱳᱭ ᱟᱸᱡᱚᱢ ᱧᱟᱢᱮᱜ ᱠᱟᱱ ᱜᱤᱭᱟᱹᱧ ᱾ ᱦᱳᱭ ᱾ ᱛᱚᱵᱮ ᱪᱮᱫ ᱠᱚᱢ ᱪᱤᱠᱟᱭ ᱵᱟᱲᱟᱭᱮᱫᱟ?
ᱪᱮᱫ ᱦᱚᱸ ᱵᱟᱝ ᱧᱩᱛ ᱚᱲᱟᱜ ᱨᱮ ᱜᱤᱛᱤᱡ ᱦᱩᱭ ᱠᱟᱱᱟ, ᱥᱤᱠᱲᱤᱡ ᱫᱚᱢᱮ ᱠᱚ ᱜᱮᱜᱮᱨ ᱠᱟᱱᱟ ᱾
ᱟᱪᱪᱷᱟ ᱟᱪᱪᱷᱟ ᱟᱫᱚ ᱦᱩᱭᱩᱜ ᱠᱟᱱᱟ ᱴᱷᱤᱠ ᱜᱮ ᱚᱱᱟ ᱢᱟ ᱥᱤᱠᱲᱤᱡ ᱢᱟ ᱵᱚᱨᱥᱟ ᱠᱟᱞ ᱠᱚ ᱛᱟᱦᱮᱱ ᱜᱮ ᱟᱨ ᱵᱚᱱ ᱵᱟᱲᱟᱭ ᱜᱮᱭᱟ ᱾ ᱟᱫᱚ ᱟᱹᱛᱩ ᱴᱚᱞᱟ ᱨᱮᱫᱚ ᱡᱟᱹᱥᱛᱤ ᱠᱟᱭ ᱛᱮᱜᱮ ᱠᱚ ᱛᱟᱦᱮᱱᱟ ᱵᱚᱞᱮ ᱾ ᱦᱩᱸ ᱟᱫᱚ ᱚᱱᱠᱟ ᱥᱚᱦᱚᱨ ᱵᱟᱡᱟᱨ ᱠᱚᱨᱮ ᱦᱚᱸᱠᱚ ᱛᱟᱦᱮᱱ ᱜᱮᱭᱟ, ᱟᱫᱚ ᱵᱤᱥ ᱵᱤᱥ ᱠᱚᱠᱚ ᱮᱥᱮᱯᱨᱮ ᱚᱴᱟ ᱠᱟᱜ-ᱟ ᱚᱱᱟᱛᱮ ᱠᱚᱢ ᱠᱚᱢᱚᱜ ᱟᱠᱚ ᱾ ᱟᱫᱚ ᱟᱹᱛᱩ ᱴᱚᱞᱟ ᱠᱚᱨᱮ ᱫᱚ ᱵᱤᱥ ᱮᱥᱯᱮᱨᱮ ᱫᱚ ᱱᱮᱛᱟᱨ ᱯᱟᱥᱮᱡ ᱠᱚ ᱪᱟᱞᱟᱜ ᱠᱟᱱᱟ ᱥᱮ ᱵᱟᱝ ᱚᱱᱟ ᱫᱚ ᱵᱟᱹᱧ ᱵᱟᱲᱟᱭᱟ, ᱢᱮᱱᱠᱷᱟᱱ ᱯᱩᱣᱨᱚᱥᱚᱵᱷᱟ ᱮᱞᱟᱠᱟ ᱥᱮ ᱚᱱᱠᱟ ᱜᱨᱟᱢ ᱯᱚᱧᱪᱟᱭᱮᱛ ᱮᱞᱟᱠᱟ ᱨᱮ ᱦᱚᱸᱠᱚ ᱪᱟᱞᱟᱜ ᱜᱮᱭᱟ ᱾ ᱟᱫᱚ ᱟᱯᱮ ᱥᱮᱫ ᱠᱚ ᱪᱟᱞᱟᱜ-ᱟ ᱥᱮ ᱪᱟᱞᱟᱣ ᱢᱟ ᱟᱢ ᱜᱚᱢᱠᱮ ᱟᱢᱜᱮ ᱞᱟᱹᱭ ᱢᱮ ᱢᱟ ᱛᱷᱚᱲᱟ?
ᱚᱱᱠᱟ ᱫᱚ ᱦᱮᱸ ᱩᱱᱠᱩ ᱟᱥᱟ ᱫᱤᱫᱤᱢᱩᱱᱤ ᱠᱚ ᱦᱤᱡᱩᱜ ᱠᱟᱱ ᱛᱟᱦᱮᱱ ᱜᱮᱭᱟ ᱨᱟᱱ ᱠᱚᱫᱚ ᱠᱚ ᱮᱢ ᱦᱚᱴᱚᱣ ᱠᱟᱫᱟ ᱚᱱᱟ ᱛᱷᱟᱭᱞᱮᱨᱤᱭᱟ ᱠᱚᱨᱮᱱᱟᱜ᱾ ᱟᱫᱚ ᱚᱱᱟ ᱮᱥᱯᱨᱮ ᱵᱟᱞᱟ ᱫᱚ ᱚᱱᱟ ᱠᱚᱫᱚ ᱠᱚ ᱚᱱᱟ ᱠᱚᱫᱚ ᱵᱟᱠᱚ ᱮᱢ ᱦᱚᱴᱚᱣ ᱟᱱᱟ
ᱟᱪᱪᱷᱟ ᱟᱪᱪᱷᱟ ᱮᱢ ᱫᱚ ᱵᱟᱠᱚ ᱮᱢ ᱦᱚᱴᱚ ᱠᱟᱜ-ᱟ ᱚᱱᱟ ᱫᱚ ᱟᱨᱠᱤ ᱱᱤᱡᱮ ᱛᱮᱠᱚ ᱮᱥᱯᱨᱮ ᱦᱚᱴᱚ ᱠᱟᱜ-ᱟ ᱚᱱᱠᱟ ᱵᱚᱞᱮ᱾
ᱚ ᱠᱚᱨᱚ ᱚᱱᱠᱟ ᱫᱚ ᱛᱟᱦᱚᱞᱮ ᱟᱞᱮ ᱥᱮᱫ ᱫᱚ ᱵᱟᱝ ᱦᱟᱸᱜ᱾
ᱦᱳᱭ ᱦᱳᱭ ᱦᱳᱭ᱾ ᱞᱟᱦᱟᱛᱮ ᱚᱱᱠᱟ ᱜᱮᱠᱚ ᱮᱥᱯᱨᱮ ᱦᱚᱴᱚᱟᱜ ᱠᱟᱱ ᱛᱟᱦᱮᱸᱱ ᱜᱮᱭᱟ ᱢᱮᱱᱠᱷᱟᱱ ᱟᱞᱮᱥᱮᱫ ᱫᱚ ᱱᱤᱛ ᱡᱚᱛᱚ ᱦᱚᱸᱠᱚ ᱮᱥᱯᱨᱮᱫ ᱠᱟᱜ ᱜᱮᱭᱟ ᱵᱚᱞᱮ, ᱡᱚᱠᱷᱚᱱ ᱟᱹᱛᱩ ᱴᱚᱞᱟ ᱠᱚᱨᱮ ᱰᱨᱮᱱ ᱠᱚᱨᱮ ᱠᱚ ᱮᱥᱯᱨᱮ ᱦᱚᱴᱚ ᱠᱟᱜ-ᱟ ᱵᱚᱞᱮ, ᱟᱥᱮ ᱯᱟᱥᱮ ᱡᱟᱦᱟᱸ ᱰᱨᱮᱱ ᱠᱚᱨᱮ ᱫᱟᱜ ᱠᱚ ᱡᱚᱢᱟ ᱵᱚᱞᱮ, ᱚᱱᱟ ᱠᱚᱨᱮ ᱥᱤᱠᱲᱤᱡ ᱠᱚ ᱡᱟᱱᱟᱢᱚᱜ-ᱟ ᱚᱱᱟ ᱠᱚᱨᱮ᱾
ᱦᱮᱸ᱾
ᱟᱫᱚ ᱜᱚᱝᱠᱮ ᱪᱟᱥᱵᱟᱥ ᱫᱚ ᱛᱤᱱᱟᱹᱜ ᱥᱟᱺᱜᱤᱧ ᱠᱮᱫᱟ ᱯᱮ?
ᱪᱟᱥᱵᱟᱥ ᱟᱹᱣᱨᱤ ᱫᱷᱩᱨᱟᱹᱣ ᱦᱩᱭᱩᱜ-ᱟ᱾ ᱱᱮᱜ-ᱮ ᱛᱚ ᱫᱟᱜ ᱮ ᱠᱮᱫᱟᱭ ᱟᱞᱮ ᱥᱮᱫ ᱦᱚᱸᱜ-ᱚᱭ ᱦᱚᱞᱟ ᱢᱟᱫᱷᱮᱨ ᱠᱷᱚᱡ, ᱫᱟᱜ ᱠᱮᱫ ᱛᱮ ᱠᱷᱮᱛ ᱠᱚᱨᱮ ᱪᱟᱯᱤ ᱦᱩᱭ ᱪᱟᱯᱤᱭ ᱟᱠᱟᱱᱟ ᱦᱟᱸᱜ ᱟᱫᱚ ᱥᱤ ᱠᱚᱫᱚ ᱟᱹᱣᱨᱤ ᱦᱩᱭᱩᱜ-ᱟ᱾ ᱵᱚᱞᱮ ᱛᱚᱞᱟ ᱦᱚᱸ ᱟᱹᱣᱨᱤ ᱥᱚᱠᱛᱚ-ᱟ ᱥᱚᱢᱳᱭ ᱞᱟᱜᱟᱜ-ᱟ ᱚᱱᱠᱟ ᱚᱱᱠᱟ ᱵᱟᱨ ᱵᱟᱨᱯᱮ ᱫᱤᱱ ᱜᱟᱱ ᱯᱚᱨ ᱦᱟᱸᱜ ᱫᱷᱩᱨᱟᱹ ᱟᱞᱮ, ᱟᱯᱮ ᱜᱮ ᱟᱯᱮ ᱥᱮᱫ?
ᱮᱸᱻ ᱜᱚᱝᱠᱮ ᱟᱞᱮᱥᱮᱫ ᱫᱚ ᱟᱞᱮᱥᱮᱫ ᱦᱚᱸ ᱚᱱᱠᱟ ᱜᱮ ᱟᱫᱚ ᱫᱟᱜ ᱦᱚᱸ ᱟᱹᱰᱤ ᱟᱸᱴ ᱫᱚ ᱵᱟᱭ ᱫᱟᱜ ᱮ ᱠᱟᱱᱟ᱾ ᱟᱫᱚ ᱱᱤᱛ ᱚᱠᱛᱚ ᱦᱚᱸᱜ-ᱚᱭ ᱵᱟᱨ ᱯᱮ ᱫᱤᱱᱮ ᱫᱟᱜ ᱠᱮᱫᱟ ᱟᱫᱚ ᱚᱱᱟ ᱠᱷᱟᱹᱛᱤᱨ ᱛᱮ ᱛᱷᱚᱲᱟ ᱟᱞᱮᱦᱚᱸ ᱢᱟᱴᱷ ᱨᱮ ᱴᱨᱟᱠᱴᱟᱨ ᱠᱚᱠᱚ ᱯᱷᱮᱰ ᱟᱠᱟᱫ ᱛᱟᱞᱮᱭᱟ ᱟᱫᱚ ᱦᱟᱸᱜ ᱱᱚᱜ-ᱚᱭ ᱠᱷᱮᱛ ᱵᱟᱹᱫᱽ ᱠᱚᱠᱚ ᱵᱮᱱᱟᱣ ᱞᱮᱠᱷᱟᱡ ᱜᱮ ᱦᱟᱸᱜ ᱟᱫᱚ ᱦᱟᱸᱜ ᱦᱩᱲᱩ ᱨᱚᱦᱚᱭ ᱥᱮᱫ ᱠᱚ ᱮᱦᱚᱵᱚᱜ-ᱟ᱾
ᱦᱮᱸ ᱦᱮᱸ᱾
ᱟᱫᱚ ᱜᱚᱝᱠᱮ ᱟᱯᱮᱥᱮᱫ ᱫᱚ ᱱᱤᱛ ᱚᱠᱛᱚ ᱚᱱᱠᱟ ᱟᱯᱮ ᱫᱚ ᱯᱚᱧᱪᱟᱭᱮᱛ ᱥᱮᱫ ᱯᱳᱨᱚᱥᱚᱵᱷᱟ ᱮᱞᱟᱠᱟ ᱠᱟᱱᱟ ᱯᱮ?
ᱟᱞᱮ ᱫᱚ ᱯᱚᱧᱪᱟᱭᱮᱛ ᱮᱞᱟᱠᱟ ᱠᱟᱱᱟᱞᱮ᱾
ᱟᱪᱪᱷᱟ ᱟᱪᱪᱷᱟ ᱟᱪᱪᱷᱟ ᱟᱫᱚ ᱯᱚᱧᱪᱟᱭᱮᱛ ᱠᱷᱚᱡ ᱚᱱᱠᱟ ᱟᱞᱮ ᱦᱚᱸ ᱯᱚᱧᱪᱟᱭᱮᱛ ᱮᱞᱟᱠᱟ ᱠᱟᱱ ᱜᱮᱭᱟᱞᱮ ᱜᱚᱝᱠᱮ ᱟᱫᱚ ᱜᱚᱝᱠᱮ ᱟᱫᱚ ᱯᱚᱧᱪᱟᱭᱮᱛ ᱦᱳᱭ ᱥᱮ ᱚᱱᱠᱟᱱ ᱟᱯᱮ ᱟᱥᱮ ᱯᱟᱥᱮ ᱵᱚᱱᱚᱫᱚᱯᱛᱚᱨ ᱠᱚ ᱵᱟᱹᱱᱩᱜ ᱠᱟᱜ-ᱟ?
ᱦᱮᱸ ᱢᱮᱱᱟᱜ ᱟᱠᱟᱜ ᱜᱮᱭᱟ,
ᱟᱫᱚ ᱜᱚᱝᱠᱮ ᱯᱚᱧᱪᱟᱭᱮᱛ ᱠᱷᱚᱡ ᱥᱮ ᱚᱱᱠᱟ ᱵᱚᱱᱚᱫᱚᱯᱛᱚᱨ ᱠᱷᱚᱡ ᱫᱟᱨᱤ ᱵᱟᱨᱤ ᱠᱚᱫᱚ ᱵᱟᱠᱚ ᱮᱢᱟᱯᱮ ᱠᱟᱱᱟ?
ᱦᱮᱸ ᱮᱢᱚᱜ ᱠᱟᱱ ᱜᱮᱭᱟ ᱠᱚ᱾
ᱚᱻ ᱟᱫᱚ ᱫᱟᱨᱮ ᱠᱚᱫᱚᱢ ᱨᱚᱦᱚᱭ ᱠᱮᱜ-ᱟ ᱥᱮ ᱵᱟᱝ?
ᱦᱮᱸ ᱛᱤᱦᱤᱧ ᱜᱮ ᱨᱚᱦᱚᱭ ᱦᱩᱭᱱᱟ ᱚᱱᱟ ᱟᱸᱡᱤᱨ ᱫᱟᱨᱮ ᱦᱟᱛᱟᱣ ᱦᱩᱭᱮᱱ ᱛᱟᱦᱮᱱᱟ᱾ ᱵᱟᱲᱜᱤ ᱨᱮ ᱨᱚᱦᱚᱭ ᱦᱩᱭ ᱟᱠᱟᱱᱟ ᱦᱟᱸᱜ ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱦᱮ, ᱦᱳᱭ ᱜᱚᱝᱠᱮ ᱟᱞᱮᱥᱮᱫ ᱦᱚᱸ ᱱᱚᱱᱛᱮ ᱠᱚ ᱮᱢᱚᱜ ᱠᱟᱱ ᱜᱮᱭᱟ, ᱟᱫᱚ ᱢᱮᱱᱠᱷᱟᱱ ᱟᱞᱮ ᱥᱮᱫ ᱫᱚ ᱯᱷᱚᱞ ᱫᱟᱨᱮ ᱠᱚᱫᱚ ᱢᱟᱱᱮ ᱪᱟᱵᱟᱭᱮᱱᱟ᱾ ᱟᱫᱚ ᱱᱤᱛ ᱚᱠᱛᱚ ᱫᱚ ᱚᱱᱠᱟ ᱡᱟᱦᱟᱸ ᱥᱚᱱᱟᱡᱷᱩᱲᱤ ᱢᱟᱱᱮ ᱡᱟᱦᱟᱸ ᱠᱚ ᱫᱟᱨᱮ ᱵᱚᱞᱮ ᱮᱴᱟᱜ ᱮᱴᱟᱜ ᱫᱟᱨᱮ ᱠᱚ᱾ ᱚᱱᱟ ᱚᱱᱟ ᱠᱚ ᱫᱟᱨᱮ ᱠᱚ ᱢᱮᱱᱟᱜ ᱟᱠᱟᱜ-ᱟ, ᱟᱫᱚ ᱚᱱᱟ ᱠᱚᱠᱚ ᱮᱢᱚᱜ ᱠᱟᱱᱟ ᱱᱤᱛ ᱚᱠᱛᱚ ᱫᱚ᱾ ᱟᱫᱚ ᱰᱮᱴ ᱛᱚ ᱛᱮᱦᱮᱧ ᱜᱮ ᱞᱟᱥᱴ ᱰᱮᱴ ᱛᱟᱦᱮᱸ ᱠᱟᱱᱟ ᱜᱚᱝᱠᱮ ᱠᱩᱲᱤ ᱛᱟᱹᱨᱤᱠᱷ ᱦᱟᱹᱵᱤᱡ ᱜᱮ, ᱟᱫᱚ ᱛᱤᱦᱤᱧ ᱢᱟ ᱮᱠᱩᱥ ᱛᱟᱹᱨᱤᱠᱷ ᱦᱩᱭᱮᱱ ᱡᱟᱭᱦᱳᱠ ᱟᱫᱚ ᱱᱚᱝᱠᱟ ᱜᱮ ᱟᱫᱚ ᱜᱚᱢᱠᱮ ᱮᱸᱻ ᱪᱮᱫ ᱠᱚᱵᱮᱱ ᱪᱤᱠᱟ ᱵᱟᱲᱟᱭ ᱜᱮᱭᱟ ᱱᱤᱛ ᱚᱠᱛᱚ ᱫᱚ ᱟᱵᱤᱱ ᱫᱚ?
ᱪᱮᱜ ᱦᱚᱸ ᱵᱟᱝ ᱚᱱᱠᱟ ᱚᱱᱛᱮ ᱵᱟᱦᱨᱮ ᱨᱮ ᱛᱮᱦᱮᱱ ᱦᱳᱭᱳᱜ ᱜᱮᱭᱟ᱾ ᱟᱫᱚ ᱮᱠᱷᱚᱱ ᱫᱚ ᱚᱲᱟᱜ ᱦᱮᱡ ᱦᱳᱭ ᱠᱟᱱᱟ᱾ ᱵᱟᱨᱯᱮ ᱫᱤᱱ ᱛᱮᱦᱮᱸ ᱦᱳᱭᱳᱜᱼᱟ ᱜᱚᱲᱚ ᱵᱟᱲᱟ ᱟᱠᱚ ᱦᱳᱭᱳᱜᱼᱟ᱾ ᱟᱨᱚᱸ ᱜᱟᱯᱟ ᱢᱮᱭᱟᱝ ᱜᱮ ᱨᱩᱣᱟᱹᱲ ᱦᱳᱭᱳᱜᱼᱟ᱾ ᱴᱷᱚᱜ, ᱟᱨ ᱚᱱᱠᱟ ᱚᱞ ᱯᱟᱲᱦᱟᱣ ᱦᱳᱭᱳᱜ ᱠᱟᱱ ᱜᱮᱭᱟ ᱚᱞ ᱯᱟᱲᱦᱟᱣ ᱪᱟᱹᱞᱩᱜ ᱠᱟᱱ ᱜᱮᱭᱟ᱾
ᱟᱪᱷᱟ -ᱟᱪᱷᱟ - ᱟᱪᱷᱟ, ᱟᱹᱰᱤ ᱱᱟᱯᱟᱭ ᱠᱟᱛᱷᱟ ᱚᱞᱚᱜ ᱯᱟᱲᱦᱟᱜ ᱫᱚ ᱫᱚᱨᱠᱟᱨ ᱜᱮᱭᱟ ᱪᱮᱫᱟᱜ ᱡᱮ ᱥᱟᱱᱛᱟᱞ ᱥᱚᱢᱟᱡᱽ ᱮᱠᱷᱚᱱᱳ ᱯᱚᱨᱡᱚᱱᱛᱚ ᱛᱟᱭᱚᱢ ᱨᱮᱜᱮ ᱢᱮᱱᱟᱜ ᱟᱠᱟᱫᱟ ᱥᱚᱢᱟᱡ ᱞᱟᱦᱟ ᱞᱟᱹᱜᱤᱫ ᱥᱮ, ᱥᱮ-ᱯ ᱮᱸ ᱡᱮᱹᱦᱮᱹᱛᱩ ᱟᱵᱩ ᱟᱹᱫᱤᱢ ᱦᱚᱲ ᱠᱟᱱᱟ ᱵᱚᱱ ᱮᱱ ᱨᱮᱦᱚᱸ ᱛᱟᱭᱚᱢ ᱨᱮᱜᱮ ᱢᱮᱱᱟᱜ ᱵᱚᱱᱟ ᱟᱫᱚ ᱪᱮᱫᱟᱜ ᱛᱟᱭᱚᱢ ᱵᱚᱱ ᱛᱟᱦᱮᱱᱟ ᱟᱵᱳ ᱡᱟᱹᱥᱛᱤ ᱠᱟᱭᱛᱮ ᱚᱞᱚᱜ ᱯᱟᱲᱦᱟᱜ ᱫᱤᱠ ᱫᱤᱭᱮ ᱦᱚᱸ ᱟᱹᱰᱤ ᱛᱟᱭᱚᱢ ᱨᱮ ᱢᱮᱱᱟᱜ ᱵᱚᱱᱟ ᱪᱮᱥᱴᱟᱭᱟ ᱵᱚᱱ ᱡᱟᱦᱟᱸ ᱞᱮᱠᱟᱛᱮ ᱵᱚᱱ ᱞᱟᱦᱟᱜ ᱢᱟ᱾
ᱦᱮᱸ, ᱟᱨ ᱚᱝᱠᱟ ᱪᱮᱥᱴᱟ ᱨᱮ ᱛᱮᱦᱮᱱ ᱠᱷᱟᱡ ᱫᱚ ᱦᱳᱭᱳᱜ ᱜᱮᱭᱟ᱾ ᱡᱟᱦᱱᱟᱜ ᱡᱤᱱᱤᱥ ᱜᱮ ᱾
ᱦᱚᱭ ᱜᱚᱝᱠᱮ, ᱦᱚᱭ -ᱦᱚᱭ ᱾ ᱟ ᱻ ᱟᱫᱚ ᱜᱚᱝᱠᱮ ᱱᱚᱜᱼᱚᱭ ᱡᱮ ᱵᱚᱱ ᱤᱭᱟᱹ ᱪᱟᱞᱟᱣᱱᱟ ᱟᱥᱟᱲ ᱢᱟᱥ ᱟᱥᱟᱲ, ᱩᱜ ᱟᱥᱟᱲ ᱪᱟᱸᱫᱩ ᱨᱮ ᱫᱚ ᱟᱯᱮ ᱫᱚᱞᱮ ᱵᱟᱯᱞᱟ ᱵᱟᱲᱟ ᱫᱚ ᱦᱳᱭᱱᱟ ᱥᱮ ᱵᱟᱝ ᱟᱯᱮ ᱥᱮᱫ ᱫᱚ?
ᱦᱮᱸ ᱦᱳᱭᱮᱱ ᱜᱮᱭᱟ, ᱟᱫᱚ ᱟᱞᱮ ᱟᱛᱩ ᱨᱮ ᱫᱚ ᱵᱟᱝ ᱦᱳᱭ ᱟᱠᱟᱱᱟ ᱾ ᱚᱱᱟ ᱯᱟᱥᱮ ᱟᱛᱩ ᱠᱚᱨᱮ, ᱥᱮ ᱟᱨᱚ ᱯᱮᱲᱟᱼᱼ ᱯᱮᱲᱟ ᱦᱚᱲ ᱠᱚᱦᱚᱸ, ᱪᱟᱞᱟᱣ ᱵᱟᱲᱟ ᱦᱳᱭᱮᱱ ᱞᱮᱱ ᱜᱮᱭᱟ ᱾
ᱟᱪᱷᱟ- ᱟᱪᱷᱟ, ᱟᱹᱰᱤ ᱱᱟᱯᱟᱭ ᱜᱚᱝᱠᱮ ᱟᱨ ᱡᱮᱹ ᱦᱮᱹᱛᱩ ᱟᱵᱳᱣᱟᱜᱼᱼ ᱮᱸ, ᱟᱹᱨᱤᱪᱟᱹᱞᱤ ᱵᱷᱤᱛᱨᱤ ᱨᱮ ᱥᱮ ᱚᱝᱠᱟ ᱦᱚᱸ ᱢᱮᱱᱟᱜ ᱟᱠᱟᱫ ᱜᱮᱭᱟ ᱡᱮ ᱥᱟᱱᱛᱟᱲ ᱠᱚᱣᱟᱜ ᱵᱟᱯᱞᱟ ᱾ ᱟᱫᱚ ᱵᱟᱯᱞᱟ ᱫᱚ ᱵᱚᱱ ᱵᱟᱯᱞᱟᱜ ᱠᱟᱱ ᱜᱮᱭᱟ,? ᱟᱫᱚ ᱜᱚᱝᱠᱮ ᱟᱵᱮᱱᱟᱜ ᱫᱚ ᱵᱟᱯᱞᱟ ᱠᱚ ᱫᱚ ᱦᱳᱭ ᱠᱟᱱᱟ ᱥᱮ ᱵᱟᱝ?
ᱵᱟᱯᱞᱟ ᱠᱚ ᱫᱚ ᱟᱹᱣᱨᱤ ᱦᱳᱭᱳᱜᱼᱟ ᱦᱟᱸᱜ, ᱵᱟᱯᱞᱟ ᱦᱳᱭᱳᱜᱼᱟ ᱞᱚᱜᱚᱱ ᱜᱮ ᱦᱟᱸᱜ ᱾ ᱵᱚᱭᱚᱥ ᱠᱚ ᱦᱳᱭ ᱤᱫᱤᱜ ᱠᱟᱱᱟ ᱦᱟᱸᱜ ᱾
ᱦᱚᱭ -ᱦᱚᱭ -ᱦᱚᱭ, ᱚᱱᱟ ᱠᱚᱦᱚᱸ ᱢᱤᱫᱴᱮᱱ ᱱᱟᱯᱟᱭ ᱩᱭᱦᱟᱹᱨ ᱵᱷᱟᱵᱽᱱᱟ ᱠᱟᱱ ᱜᱮᱭᱟ ᱾ ᱪᱮᱫᱟᱜ ᱡᱮ ᱡᱚᱠᱷᱚᱱ ᱚᱲᱟᱜ ᱨᱮ ᱡᱩᱫᱤ ᱵᱚᱱ ᱛᱟᱦᱮᱱ ᱠᱷᱟᱱ ᱮᱸ ᱵᱟᱯᱞᱟ ᱠᱚ ᱫᱚ ᱫᱚᱨᱠᱟᱨ ᱠᱟᱱ ᱜᱮᱭᱟ᱾ ᱪᱮᱫᱟᱜ ᱡᱮ ᱟᱵᱚᱨᱮᱱ ᱜᱚ ᱵᱟᱵᱟ ᱠᱚ ᱦᱟᱸᱜ ᱵᱚᱭᱮᱥ ᱤᱫᱤᱜᱼᱼ ᱩᱱᱠᱩ ᱫᱚ ᱚᱱᱠᱟ ᱫᱚ ᱵᱟ ᱫᱟᱨᱮ ᱫᱟᱲᱮ ᱫᱚ ᱵᱟᱝ ᱰᱷᱮᱹᱨᱚᱜ ᱠᱟᱱ ᱛᱟᱠᱚᱣᱟ ᱫᱟᱲᱮ ᱫᱚ ᱠᱚᱢᱚᱜ ᱠᱟᱱ ᱛᱟᱠᱚᱣᱟ ᱾ ᱟᱨ ᱡᱮᱹ ᱦᱮᱹᱛᱩ ᱚᱲᱟᱜ ᱨᱮᱱ ᱞᱟᱹᱴᱩ ᱠᱚᱲᱟ ᱦᱳᱭᱮ ᱥᱮ ᱚᱱᱠᱟᱱᱼᱼ ᱜᱟᱨᱡᱮᱱ ᱦᱳᱭᱮ ᱟᱵᱩ ᱦᱚᱸ ᱵᱷᱤᱵᱽ ᱨᱮ ᱫᱚ ᱦᱟᱞ ᱥᱟᱵ ᱦᱩᱭᱩᱜ ᱛᱟᱵᱩᱱᱟ ᱥᱚᱝᱥᱟᱨ ᱨᱮᱱᱟᱜ ᱾ ᱛᱚ ᱵᱟᱯᱞᱟ ᱫᱚ ᱫᱚᱨᱠᱟᱨ ᱠᱟᱱ ᱜᱮᱭᱟ, ᱦᱳᱭ ᱥᱮ ᱜᱚᱝᱠᱮ ᱾
ᱦᱳᱭ -ᱦᱳᱭ ᱾
ᱮᱸᱜ, ᱟᱹᱰᱤ ᱱᱟᱯᱟᱭ ᱩᱭᱦᱟᱹᱨ ᱵᱷᱟᱵᱱᱟ ᱛᱟᱵᱮᱱ, ᱢᱟ ᱛᱚᱵᱮ ᱜᱚᱝ ᱛᱷᱚᱲᱟ ᱞᱟᱹᱭ ᱵᱮᱱ ᱟᱵᱮᱱ ᱜᱮ ᱱᱚᱣᱟ ᱟᱵᱮᱱᱟᱜ ᱵᱟᱯᱞᱟ ᱥᱮ ᱪᱮᱜ ᱠᱟᱛᱮ ᱵᱮᱱ ᱵᱟᱯᱞᱟᱜᱼᱟ ᱚᱱᱟ ᱠᱚ ᱛᱷᱚᱲᱟ ᱚᱱᱟ ᱱᱤᱭᱮᱹ? ᱥᱮ ᱠᱩᱲᱤ ᱠᱚ ᱵᱮᱱ ᱧᱮᱞ ᱟᱠᱟᱫ ᱠᱚᱣᱟ ᱞᱟᱦᱟ ᱠᱷᱚᱱ?
ᱷᱚᱦ-ᱥᱟᱜ, ᱠᱩᱲᱤ ᱫᱚ ᱧᱮᱞ ᱦᱳᱭ ᱠᱟᱱ ᱜᱮᱭᱟ ᱦᱟᱸᱜ ᱾ ᱟᱫᱚ ᱛᱤᱱᱟᱹᱜ ᱴᱟᱭ ᱚᱱᱟᱼᱼ ᱥᱟᱹᱨᱤᱜ ᱠᱟᱱᱟ ᱥᱮ ᱵᱟᱝ ᱦᱟᱸᱜ ᱟᱞᱤᱧ ᱦᱚᱸ ᱵᱟᱹᱞᱤᱧ ᱵᱟᱲᱟᱭ ᱠᱟᱫᱟ ᱾ ᱟᱫᱚ ᱚᱱᱟ ᱵᱟᱯᱞᱟ ᱞᱟᱦᱟ ᱨᱮ ᱱᱟᱥᱮ ᱚᱱᱟ ᱠᱩᱠᱢᱩ ᱠᱚ ᱢᱮᱱᱟᱜ ᱟᱠᱟᱫ ᱛᱟᱹᱟᱞᱤᱧᱟ ᱚᱱᱟ ᱡᱩᱫᱤ ᱯᱩᱨᱟᱹᱜ ᱠᱷᱟᱡ ᱛᱚ ᱟᱨᱚᱼᱼ ᱵᱷᱟᱞᱤ ᱜᱮ ᱾
ᱦᱚᱭ ᱜᱚᱝᱠᱚ ᱾
ᱱᱚᱣᱟ ᱠᱟᱹᱢᱤ ᱠᱚ ᱫᱤᱠ ᱫᱤᱭᱮ ᱜᱮ, ᱟᱫᱚ ᱦᱟᱸᱜ ᱟᱹᱞᱤᱧ ᱦᱚᱸ ᱪᱮᱥᱴᱟ ᱨᱮ ᱢᱮᱱᱟᱜ ᱟᱠᱟᱫ ᱞᱤᱧᱟᱹ ᱾
ᱦᱚᱭ -ᱦᱚᱭ ᱼᱦᱚᱭ ᱾ ᱱᱟᱯᱟᱭ ᱜᱮ ᱡᱩᱫᱤ ᱜᱚᱝᱠᱮ ᱵᱮᱸᱜᱮᱫ ᱠᱟᱛᱮ ᱠᱩᱠᱱᱩ ᱵᱮᱱ ᱧᱮᱞ ᱠᱟᱜ ᱠᱷᱟᱡ ᱫᱚ ᱛᱟᱦᱞᱮ ᱫᱚ ᱦᱟᱸᱜ ᱯᱩ ᱥᱟᱹᱨᱤᱜ ᱜᱮᱭᱟ, ᱟᱨ ᱡᱩᱫᱤ ᱡᱟ ᱯᱤᱫ ᱠᱮᱛᱮᱜ ᱵᱮᱱ ᱧᱮᱞ ᱠᱟᱜ ᱠᱷᱟᱡ ᱦᱟᱸᱜ ᱯᱟᱞᱮ ᱚᱱᱟ ᱫᱚᱼᱼ ᱛᱤᱱᱟᱹᱜ ᱴᱟ ᱥᱟᱹᱨᱤᱜ ᱠᱟᱱᱟ ᱚᱱᱟ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ, ᱢᱮᱱᱠᱷᱟᱱ ᱵᱮᱸᱜᱮᱫ ᱠᱮᱛᱮᱜ ᱡᱟᱦᱟᱸ ᱠᱩᱠᱱᱩᱧ ᱧᱮᱞᱫᱟ ᱜᱚᱝᱠᱮ ᱚᱱᱟ ᱫᱚ ᱥᱟᱹᱨᱤᱜ ᱜᱮᱭᱟ ᱾
ᱦᱮᱸ ᱦᱮᱸ
ᱦᱳᱭ ᱦᱳᱭ ᱦᱳᱭ᱾ ᱟᱫᱚ ᱜᱚᱝᱠᱮ ᱟᱵᱮᱱ ᱡᱮ ᱱᱚᱜ-ᱚᱭ ᱱᱤᱛᱚᱜ ᱛᱚ ᱵᱮᱱ ᱢᱮᱱ ᱮᱫᱟ ᱵᱟᱦᱨᱮ ᱨᱮᱵᱮᱱ ᱯᱟᱲᱦᱟᱜ ᱜᱮᱭᱟ, ᱟᱫᱚ ᱜᱚᱝᱠᱮ ᱚᱰᱩ ᱚᱠᱟᱨᱮ ᱨᱮᱵᱮᱱ ᱯᱟᱲᱦᱟᱜ ᱜᱮᱭᱟ ᱟᱵᱮᱱ ᱫᱚ?
ᱟᱹᱞᱤᱧ ᱫᱚ ᱚᱱᱛᱮ ᱟᱞᱮ ᱥᱮᱫ ᱨᱮ ᱜᱮ, ᱱᱚᱸᱰᱮ ᱚᱲᱟᱜ ᱫᱚ ᱵᱮᱥᱤ ᱫᱚ ᱵᱟᱝ ᱡᱷᱟᱹᱞᱟ ᱥᱩᱨ ᱨᱮ ᱜᱮ ᱚᱱᱠᱟ ᱵᱟᱨ ᱜᱮᱞ ᱠᱤᱞᱳ ᱢᱤᱴᱟᱨ ᱜᱟᱱ᱾
ᱟᱪᱪᱷᱟ, ᱚᱱᱟ ᱟᱹᱰᱤ ᱱᱟᱯᱟᱭ᱾ ᱟᱨ ᱚᱱᱟ ᱦᱚᱸ ᱚᱲᱟᱜ ᱥᱩᱨ ᱠᱚ ᱨᱮ ᱵᱚᱱ ᱛᱟᱦᱮᱸᱱ ᱞᱮᱱᱠᱷᱟᱱ ᱜᱮ ᱵᱷᱟᱜᱤ᱾ ᱪᱮᱫᱟᱜ ᱡᱮ ᱚᱲᱟᱜ ᱨᱮᱱ ᱦᱚᱲ ᱦᱚᱸ ᱟᱵᱚ ᱡᱚᱠᱷᱚᱱ ᱛᱚᱠᱷᱚᱱ ᱫᱚᱨᱠᱟᱨ ᱯᱟᱲᱟᱣ ᱫᱟᱲᱮᱭᱟ ᱛᱟᱠᱚᱣᱟ᱾ ᱛᱚ ᱚᱱᱟ ᱠᱷᱟᱹᱛᱤᱨ ᱛᱮ ᱥᱩᱨ ᱥᱩᱯᱩᱨ ᱵᱚᱱ ᱛᱟᱦᱮᱱ ᱠᱷᱟᱱ ᱜᱮ ᱵᱷᱟᱜᱮ᱾
ᱦᱮᱸ,
ᱦᱳᱭ ᱦᱳᱭ,
ᱡᱚᱠᱷᱚᱱ ᱜᱮ ᱠᱚ ᱠᱚᱞ ᱟᱞᱤᱧᱟᱹ ᱚᱱᱟ ᱠᱷᱟᱡ ᱡᱚᱞᱫᱤ ᱞᱤᱧ ᱦᱮᱡ ᱜᱚᱫᱚᱜ-ᱟ ᱚᱸᱰᱮ ᱠᱷᱚᱡ ᱫᱚ᱾ ᱡᱟᱦᱟᱱᱟᱜ ᱜᱮ
ᱦᱳᱭ, ᱟᱫᱚ ᱜᱚᱝᱠᱮ ᱡᱮ ᱵᱮᱱ ᱢᱮᱱ ᱠᱮᱫᱟ ᱡᱮ ᱟᱯᱮ ᱥᱮᱫ ᱦᱚᱸ ᱫᱟᱜ ᱡᱟᱹᱲᱤ ᱮ ᱵᱟᱭ ᱫᱟᱜ ᱡᱟᱹᱲᱤᱭᱫᱟ, ᱚᱱᱠᱟ ᱪᱟᱥ ᱠᱚᱫᱚ ᱛᱚᱞᱟ ᱠᱚᱦᱚᱸ ᱵᱟᱝ ᱥᱚᱠᱛᱚ ᱟᱠᱟᱱᱟ᱾ ᱛᱚ ᱜᱚᱝᱠᱮ ᱟᱯᱮ ᱫᱚ ᱛᱚᱞᱟ ᱫᱚ ᱚᱝᱠᱟ ᱫᱷᱩᱲᱤ ᱨᱮᱯᱮ ᱮᱨᱟ ᱥᱮ ᱱᱚᱝᱠᱟ ᱫᱟᱜ ᱱᱚᱝᱠᱟ ᱵᱚᱞᱮ ᱞᱚᱥᱚᱫ ᱠᱟᱛᱮᱫ? ᱯᱮ ᱮᱨᱟ᱾
ᱞᱚᱥᱚᱫ ᱠᱷᱮᱛ ᱨᱮᱫᱚ ᱵᱟᱝ ᱨᱚᱦᱚᱲ ᱠᱷᱮᱛ ᱨᱮᱜᱮ ᱚᱱᱟ᱾
ᱟᱪᱷᱟ ᱟᱪᱷᱟ, ᱚᱱᱟ ᱜᱚᱝᱠᱮ ᱚᱱᱟ ᱫᱚ ᱡᱚᱠᱷᱚᱱ ᱛᱩᱫ ᱩᱠᱩ ᱦᱩᱭᱩᱜ-ᱟ ᱥᱮ ᱩᱱ ᱚᱠᱛᱚ ᱛᱟᱦᱚᱞᱮ ᱥᱚᱠ- ᱛᱚ ᱟᱛᱚ ᱰᱮᱭᱟᱴ ᱛᱤᱠᱚ ᱦᱟᱹᱥᱩᱣᱟ ᱥᱮ ᱵᱟᱝ?
ᱵᱟ ᱛᱚᱠᱷᱚᱱ ᱫᱚ ᱫᱟᱜ ᱛᱟᱦᱮᱱᱟ ᱛᱚ ᱛᱚᱠᱷᱚᱱ ᱫᱟᱜ ᱠᱟᱜ ᱟᱫᱚ ᱚᱱᱟ ᱠᱷᱮᱛ ᱨᱮ ᱫᱟᱜ ᱛᱟᱦᱮᱸ ᱚᱠᱛᱚ ᱜᱮᱞᱮ ᱛᱩᱫᱟ᱾ ᱮᱱᱠᱷᱟᱡ ᱫᱚ ᱦᱮᱸ ᱟᱹᱰᱤ ᱞᱚᱜᱚᱱ ᱛᱮ ᱛᱩᱫᱩᱜ-ᱟ᱾ ᱦᱮᱸ
ᱟᱪᱷᱟ ᱡᱚᱠᱷᱚᱱ ᱜᱟᱹᱪᱷᱤ ᱯᱮ ᱢᱟᱱᱮ ᱢᱮᱱᱫᱚ ᱛᱚᱞᱟ ᱡᱚᱠᱷᱚᱱ ᱯᱮ ᱮᱨᱟ ᱛᱚ ᱩᱱ ᱚᱠᱛᱚ ᱫᱚ ᱨᱚᱦᱚᱲ ᱜᱮ ᱛᱟᱦᱮᱱᱟ ᱡᱚᱠᱷᱚᱱ ᱯᱮ᱾
ᱦᱮᱸ ᱩᱱ ᱚᱠᱛᱚ ᱫᱚ ᱨᱚᱦᱚᱲ ᱜᱮ ᱛᱟᱦᱮᱸᱱᱟ᱾ ᱦᱮᱸ ᱮᱨ ᱠᱟᱛᱮ ᱟᱫᱚ ᱮᱥᱮᱫ ᱠᱮᱫ ᱜᱮᱞᱮ ᱟᱫᱚ ᱫᱟᱜ ᱦᱮᱸ ᱥᱮᱨᱢᱟ ᱫᱟᱜ ᱛᱮᱜᱮ ᱟᱫᱚ ᱡᱚᱠᱷᱚᱱ ᱫᱟᱜ ᱟᱭ ᱛᱚᱠᱷᱚᱱ ᱟᱫᱚ ᱤᱱᱟᱹ ᱯᱚᱨ ᱜᱮ ᱟᱫᱚ ᱚᱢᱚᱱᱚᱜ-ᱟ᱾
ᱟᱪᱷᱟ ᱟᱪᱷᱟ ᱟᱪᱷᱟ ᱜᱚᱝᱠᱮ ᱛᱟᱦᱚᱞᱮ ᱟᱯᱮ ᱫᱚ ᱟᱯᱮ ᱜᱚᱝᱠᱮ ᱟᱯᱮ ᱫᱚ ᱛᱟᱦᱚᱞᱮ ᱛᱤᱱᱟᱹᱜ ᱜᱟᱱ ᱯᱮ ᱪᱟᱥᱟ?
ᱟᱞᱮ ᱫᱚ ᱢᱤᱫ ᱫᱷᱟᱣ ᱜᱮ ᱱᱚᱣᱟ ᱥᱮᱨᱢᱟ ᱡᱟᱹᱲᱤ ᱛᱮᱜᱮ᱾
ᱚ ᱟᱪᱷᱟ ᱚᱱᱟ ᱦᱚᱸ ᱱᱟ-
ᱟᱯᱮ ᱚᱱᱛᱮ ᱫᱚ ᱵᱟᱨ ᱫᱷᱟᱣ ᱠᱚ ᱪᱟᱥᱟ ᱢᱚᱱᱮ ᱦᱚᱭ᱾
ᱦᱚᱭ ᱦᱚᱭ ᱜᱚᱝᱠᱮ ᱟᱞᱮ ᱥᱮᱫ ᱱᱚᱛᱮ ᱫᱚ ᱵᱟᱨ ᱫᱷᱟᱣ ᱞᱮ ᱪᱟᱥᱟ ᱟᱨ ᱜᱚᱝᱠᱮ ᱡᱟᱦᱟᱸ ᱠᱩᱠᱞᱤ ᱫᱚ ᱱᱚᱝᱠᱟ ᱠᱟᱱᱟ ᱡᱮ ᱜᱚᱝᱠᱮ ᱛᱟᱦᱚᱞᱮ ᱟᱯᱮ ᱡᱮ ᱢᱤᱫ ᱫᱷᱟᱱ ᱯᱮ ᱪᱟᱥᱟ ᱛᱟᱦᱚᱞᱮ ᱟᱯᱮ ᱫᱚ ᱤᱱᱠᱟᱢ ᱥᱚᱨᱥ- ᱪᱤᱠᱟᱱ ᱛᱟᱯᱮᱭᱟ ᱜᱚᱢᱠᱮ᱾
ᱚᱱᱟ ᱫᱚ
ᱦᱮᱸ ᱱᱚᱝᱠᱟ ᱵᱟᱦᱨᱮ ᱠᱟᱹᱢᱤ ᱠᱚᱠᱚ ᱪᱟᱞᱟᱣ ᱵᱟᱲᱟᱜ ᱜᱮᱭᱟ ᱟᱨ ᱡᱟᱦᱟᱸᱭ ᱡᱩᱫᱤ ᱚᱲᱟᱜ ᱠᱷᱚᱡ ᱠᱩ ᱠᱟᱹᱢᱤ ᱵᱟᱲᱟᱭᱟ ᱚᱱᱠᱟ ᱫᱚ ᱚᱱᱟ ᱩᱛᱩ ᱠᱩᱠᱩ ᱨᱚᱦᱚᱭ ᱵᱟᱲᱟᱭ ᱜᱮᱭᱟ ᱚᱱᱟᱜᱮ ᱟᱠᱷᱨᱤᱧ ᱟᱠᱚ ᱥᱟᱶᱛᱮ ᱱᱚᱣᱟ ᱡᱟᱦᱟᱸᱭ ᱢᱤᱥᱛᱨᱤ ᱠᱟᱱᱟ ᱠᱩ ᱚᱲᱟᱜ ᱠᱩᱠᱩ ᱵᱮᱱᱟᱣ ᱚᱱᱟ ᱠᱩᱠᱩ ᱠᱟᱹᱢᱤ ᱵᱟᱲᱟᱭᱟ᱾
ᱟᱪᱷᱟ ᱟᱪᱷᱟ ᱟᱹᱰᱤ ᱱᱟᱯᱟᱭ ᱠᱟᱛᱷᱟ ᱠᱟᱱᱟ ᱜᱚᱝᱠᱮ ᱡᱮᱦᱮᱛᱩ ᱤᱱ- ᱠᱟᱢ ᱠᱚ ᱚᱲᱟᱜ ᱥᱚᱝᱥᱟᱨ ᱪᱟᱞᱟᱣ ᱞᱟᱹᱜᱤᱫ ᱫᱚ ᱡᱟᱦᱟᱱ ᱠᱟᱹᱢᱤ ᱠᱚᱨᱮ ᱡᱚᱯᱚᱲᱟᱣ ᱛᱟᱦᱮᱱ ᱫᱚᱨᱠᱟᱨ ᱠᱟᱱᱟ᱾ ᱪᱮᱫᱟᱜ ᱡᱮ ᱵᱟᱝᱠᱷᱟᱱ ᱴᱟᱠᱟ ᱯᱚᱭᱥᱟ ᱦᱚᱸ ᱚᱠᱟᱨᱮᱢ ᱧᱟᱢᱟ ᱡᱩᱚᱫᱤ ᱵᱟᱢ ᱡᱚᱯᱲᱟᱣ ᱞᱮᱱᱠᱷᱟᱱ ᱦᱚᱸ, ᱟᱨ ᱥᱚᱝᱥᱟᱨ ᱪᱟᱞᱟᱣ ᱫᱚ ᱱᱤᱛ ᱚᱠᱛᱚ ᱨᱮ ᱟᱹᱰᱤ ᱢᱤᱫᱴᱮᱱ ᱜᱩᱨᱩ ᱛᱚᱯᱩᱨᱱᱚ ᱵᱤᱥᱚᱭ ᱠᱟᱱᱟ, ᱪᱮᱫᱟᱜ ᱡᱮ ᱥᱟᱵ ᱠᱟᱜ ᱢᱮ ᱡᱩᱫᱤ ᱥᱟᱵ ᱥᱚᱝᱥᱟᱨ ᱫᱚᱵᱚᱱ ᱵᱟᱲᱟᱭᱮᱫ ᱠᱟᱱ ᱜᱮᱭᱟ, ᱪᱮᱫ ᱞᱮᱠᱟᱱᱟ ᱡᱮᱦᱮᱛᱩ ᱥᱩᱫᱩ ᱥᱚᱝᱥᱟᱨ ᱞᱟᱹᱜᱤᱫ ᱫᱚ ᱥᱩᱫᱩ ᱵᱚᱝᱥᱚ ᱵᱤᱥᱛᱟᱨ ᱞᱟᱹᱜᱤᱫ ᱫᱚ ᱵᱟᱝ ᱠᱟᱱᱟ᱾ ᱱᱚᱣᱟ ᱫᱚ ᱱᱚᱣᱟ ᱞᱟᱹᱜᱤᱫ ᱟᱭ ᱠᱤᱪᱷᱩ ᱫᱟᱭᱤᱛᱚ ᱥᱮ ᱠᱟᱱ ᱢᱟᱱᱮ ᱟᱵᱚᱣᱟᱜ ᱫᱟᱹᱵᱤ ᱨᱮ ᱞᱟᱹ ᱛᱟᱦᱮᱱᱟ ᱚᱱᱟ ᱠᱷᱟᱹᱛᱤᱨ ᱛᱚ ᱚᱨᱡᱟᱣ ᱦᱚᱸ ᱫᱚᱨᱠᱟᱨ ᱠᱟᱱ ᱜᱮᱭᱟ ᱠᱷᱚᱨᱪᱟ ᱦᱚᱸ ᱫᱚᱨᱠᱟᱨ ᱠᱟᱱ ᱜᱮᱭᱟ ᱦᱳᱭᱥᱮ
ᱦᱮᱸ ᱥᱳᱵ ᱥᱮᱡ ᱜᱮ ᱧᱮᱞ ᱦᱩᱭᱩᱜ-ᱟ᱾ ᱥᱚᱝᱥᱟᱨ ᱪᱟᱹᱞᱩᱭ ᱞᱟᱹᱜᱤᱫ ᱛᱚ ᱡᱚᱛᱚ ᱜᱮ ᱡᱚᱢ ᱧᱩ ᱠᱷᱚᱡ ᱦᱚᱨᱚᱜ ᱵᱟᱸᱫᱮ ᱠᱷᱚᱡ ᱡᱚᱛᱚ ᱜᱮ ᱢᱟᱱᱮ ᱧᱮᱞ ᱦᱳᱭᱳᱜ-ᱟ᱾
ᱦᱮᱸ ᱦᱮᱸ ᱦᱳᱭ ᱟᱹᱰᱤ ᱱᱟᱯᱟᱭ ᱠᱟᱛᱷᱟ ᱜᱚᱢᱠᱮ ᱵᱤᱱ ᱞᱟᱹᱭ ᱠᱮᱫ-ᱟ᱾ ᱦᱮᱸ ᱛᱚ ᱜᱚᱢᱠᱮ ᱟᱫᱚ ᱡᱟᱦᱟᱸ ᱵᱚᱱ ᱢᱮᱱ ᱠᱮᱜ-ᱟ ᱡᱮ ᱥᱟ ᱮᱸᱸ ᱵᱮᱱ ᱱᱚᱜ-ᱚᱭ ᱦᱟᱸᱜ ᱠᱤᱪᱷᱩ ᱚᱞᱯᱚ ᱢᱚᱫᱽᱫᱷᱮ ᱫᱤᱱᱜᱮᱵᱤᱱ ᱵᱟᱯᱞᱟᱜ-ᱟ᱾ ᱛᱚ ᱜᱚᱝᱠᱮ ᱟᱵᱤᱱ ᱡᱟᱦᱟᱸ ᱵᱤᱱ ᱵᱟᱯᱞᱟᱜ-ᱟ ᱛᱚ ᱚᱱᱟ ᱵᱟᱯᱞᱟ ᱨᱮᱫᱚ ᱟᱵᱤᱱ ᱨᱤᱱ ᱜᱟᱛᱤ ᱠᱚᱵᱤᱱ ᱱᱮᱣᱛᱟ ᱠᱚᱣᱟ ᱥᱮ ᱵᱟᱝ?
ᱦᱮᱸ ᱱᱤᱦᱟᱹᱛ ᱜᱮ ᱜᱟᱛᱤ ᱠᱚ ᱵᱟᱝ, ᱱᱮᱣᱛᱟ ᱞᱮᱠᱚ ᱠᱷᱟᱱ ᱫᱚ ᱨᱟᱹᱥᱠᱟ ᱟᱠᱟᱨᱮ ᱧᱟᱢᱚᱜ-ᱟ᱾ ᱩᱱᱠᱩ ᱜᱮᱛᱚ ᱵᱟᱹᱨᱭᱟᱹᱛ ᱠᱚᱫᱚ ᱦᱟᱸᱜ᱾
ᱟᱪᱷᱟ ᱟᱪᱷᱟ ᱟᱹᱰᱤ ᱱᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜ-ᱟ ᱦᱚᱭ ᱟᱨ ᱥᱟᱹᱨᱤᱜᱮ ᱜᱟᱛᱤ ᱵᱮᱜᱚᱨ ᱫᱚ ᱢᱚᱱ ᱫᱚ ᱛᱷᱚᱲᱟ ᱮ ᱴᱷᱤᱠ ᱵᱟᱭ ᱛᱟᱦᱮᱱᱟ ᱪᱮᱫᱟᱜ ᱡᱮ ᱵᱟᱯᱞᱟ ᱠᱟᱱᱟ᱾ ᱦᱚᱭᱥᱮ ᱚᱱᱟ ᱪᱷᱟᱰᱟ ᱠᱟᱛᱮ ᱡᱟᱦᱟᱸᱭ ᱞᱩᱝᱛᱤ ᱵᱩᱰᱷᱤ ᱠᱚ ᱛᱟᱦᱮᱱᱟ᱾ ᱩᱱᱠᱩ ᱦᱚᱸᱛᱚ ᱥᱟᱢᱵᱽᱲᱟᱣ ᱨᱮᱱᱟᱜ ᱵᱮᱯᱟᱨ ᱢᱮᱱᱟᱜ-ᱟ᱾
ᱦᱮᱸ ᱦᱮᱸ᱾
ᱦᱳᱭ ᱦᱳᱭ᱾ ᱛᱚ ᱜᱚᱝᱠᱮ ᱟᱵᱮᱱᱟᱜ ᱵᱟᱯᱞᱟᱨᱮ, ᱚᱱᱠᱟᱱ ᱡᱟᱦᱟᱸᱭ ᱠᱚᱲᱟ ᱥᱮ ᱟᱵᱮᱱ ᱚᱱᱠᱟᱱ ᱡᱟᱦᱟᱸᱭ ᱵᱚᱱᱫᱷᱩ ᱵᱮᱱ ᱩᱭᱦᱟᱹᱨ ᱠᱤᱱ ᱟᱜ ᱡᱟᱦᱟᱸᱭ ᱟᱵᱮᱱ ᱨᱮᱱ ᱞᱩᱝᱛᱤ ᱵᱩᱰᱷᱤᱭ ᱥᱟᱢᱵᱲᱟᱣ ᱠᱚᱣᱟ᱾
ᱦᱮᱸ ᱟᱭᱢᱟ ᱜᱮ ᱢᱮᱱᱟᱜ ᱜᱚᱣᱟ᱾
ᱦᱳᱭ ᱦᱳᱭ ᱦᱳᱭ ᱛᱟᱦᱮᱱ ᱫᱚ ᱞᱟᱠ ᱠᱟᱱ ᱜᱮᱭᱟ ᱪᱮᱫᱟᱜ ᱡᱮ ᱥᱟᱸᱜᱮ ᱞᱩᱝᱛᱤ ᱵᱩᱰᱷᱤ ᱠᱚ ᱦᱮᱡ ᱞᱮᱱ ᱠᱷᱟᱱ ᱛᱷᱚᱲᱟ
ᱦᱮᱸ ᱦᱮᱸ ᱟᱵᱮᱱ ᱦᱚᱸ ᱟᱵᱮᱱ ᱦᱚᱸ ᱱᱤᱦᱟᱹᱛ ᱜᱮ ᱦᱤᱡᱩᱜ ᱵᱮᱱ, ᱞᱟᱹᱭ ᱵᱮᱱᱟ ᱞᱤᱧ ᱞᱟᱦᱟ ᱨᱮᱜᱮ᱾
ᱟᱪᱪᱷᱟ ᱟᱪᱪᱷᱟ ᱟᱪᱷᱟ
ᱦᱩᱸ ᱦᱩᱸ
ᱟᱹᱰᱤ ᱱᱟᱯᱟᱭ ᱠᱟᱛᱷᱟ ᱠᱟᱱᱟ᱾
ᱦᱮᱸ᱾
ᱟᱨ ᱜᱚᱝᱠᱮ ᱱᱤᱛᱚᱛᱚ ᱚᱲᱟᱜ ᱨᱮᱱ ᱦᱚᱲ ᱫᱚ ᱱᱟᱯᱟᱭ ᱵᱟᱲᱟ ᱜᱮ ᱢᱮᱱᱟᱜ ᱠᱚᱣᱟ ᱛᱚ᱾
ᱦᱮᱸ ᱥᱟᱱᱟᱢ ᱦᱚᱲ ᱜᱮ ᱱᱟᱯᱟᱭ ᱜᱮ ᱦᱮᱸ᱾
ᱚ ᱟᱪᱪᱷᱟ ᱱᱟᱯᱟᱭ ᱵᱚᱱ ᱛᱟᱦᱮᱱ ᱠᱷᱟᱱ ᱜᱮ ᱛᱚ ᱱᱚᱝᱠᱟ ᱜᱮ ᱟᱨ ᱜᱚᱝᱠᱮ ᱱᱤᱛ ᱚᱠᱛᱚ ᱫᱚ ᱡᱟᱹᱥᱛᱤ ᱠᱟᱭ ᱛᱮᱫᱚ ᱦᱟᱜ ᱫᱟᱜ ᱡᱟᱹᱲᱤ ᱥᱮ ᱱᱚᱣᱟ ᱱᱟᱱᱟ ᱦᱩᱱᱟᱹᱨ ᱨᱳᱜᱽ ᱟᱡᱟᱨ ᱠᱚ ᱧᱟᱢᱚᱜ ᱜᱮᱭᱟ ᱛᱚ ᱜᱚᱝᱠᱮ ᱱᱤᱭᱟᱹ ᱚᱠᱛᱚ ᱫᱚ ᱛᱷᱚᱲᱟ, ᱥᱟᱵᱫᱷᱟᱱ ᱨᱮᱵᱚᱱ ᱛᱟᱦᱮᱱ, ᱠᱷᱟᱱ ᱜᱮ ᱵᱷᱟᱜᱤ ᱦᱩᱭᱩᱜᱜᱼᱟ ᱦᱚᱳᱭᱥᱮ ᱜᱚᱝᱠᱮ ᱪᱮᱫ ᱵᱮᱱ ᱢᱮᱱ ᱫᱟ?
ᱦᱮᱸ ᱦᱮᱸ ᱚ ᱚᱵᱚᱥᱥᱳᱭ᱾
ᱦᱳᱭ ᱦᱳᱭ ᱟᱹᱰᱤ ᱱᱟᱯᱟᱭ ᱠᱟᱛᱷᱟ᱾ ᱟ ᱜᱚᱝᱠᱮ ᱛᱟᱦᱚᱞᱮ ᱡᱮ ᱱᱚᱜᱼᱚᱭ ᱱᱚᱣᱟ ᱱᱚᱣᱟ ᱮᱯᱞᱤᱠᱮᱥᱚᱱ ᱵᱟᱨᱮ ᱛᱮᱫᱚ ᱟᱵᱮᱱ ᱫᱚ ᱚᱠᱟ ᱠᱷᱚᱡ ᱵᱮᱱ ᱵᱟᱲᱟᱭ ᱠᱮᱫ-ᱟ?
ᱱᱚᱣᱟ ᱜᱟᱛᱮ ᱠᱚᱲᱟ ᱜᱮ ᱞᱟᱹᱭᱟᱫ ᱞᱤᱧ ᱛᱟᱦᱮᱱᱟᱭ᱾ ᱟᱫᱚ ᱛᱚᱠᱷᱚᱱ ᱫᱚ ᱩᱱᱟᱹᱜ ᱫᱚ ᱵᱟᱹᱞᱤᱧ ᱦᱩᱫᱤᱥ ᱟᱠᱟᱫ ᱛᱟᱦᱮᱱᱟ ᱡᱮ ᱱᱚᱣᱟᱨᱮ ᱠᱟᱹᱢᱤᱭᱟᱞᱤᱧ ᱟᱹᱞᱤᱧ ᱦᱚᱸ ᱵᱮᱥᱛᱚ ᱧᱚᱜ ᱜᱮᱞᱤᱧ ᱛᱟᱦᱮᱸ ᱠᱟᱱᱟ ᱩᱱᱟᱹᱜ ᱫᱚ ᱞᱟᱦᱟ ᱨᱮᱜᱮᱞᱤᱧ ᱵᱟᱲᱟᱭ ᱟᱠᱟᱫ ᱛᱟᱦᱮᱱᱟ ᱟᱫᱚ ᱯᱚᱨᱮᱛᱮ ᱦᱚᱞᱟ ᱢᱟᱫᱮᱨ ᱠᱤᱪᱷᱩ ᱫᱤᱱ ᱞᱟᱦᱟ ᱨᱮᱜᱮ ᱜᱟᱛᱮ ᱠᱚᱲᱟ ᱜᱮ ᱢᱮᱱ ᱠᱮᱫᱟᱭ ᱡᱮ ᱪᱮᱜ ᱦᱚ ᱵᱟᱢ ᱪᱤᱠᱟᱭᱮᱫ ᱠᱷᱟᱭ ᱱᱚᱣᱟᱨᱮ ᱡᱚᱭᱮᱱ ᱠᱟᱜ ᱢᱮ᱾ ᱱᱚᱰᱮ ᱠᱷᱚᱡ ᱡᱟᱜ ᱜᱮ ᱨᱚᱡᱽᱜᱟᱨ ᱦᱚᱸ ᱥᱮ ᱠᱷᱚᱨᱚᱪ ᱦᱚᱸ ᱩᱰᱩᱠᱚᱜ ᱛᱟᱵᱮᱱ ᱜᱮᱭᱟ᱾ ᱟᱫᱚ
ᱦᱳᱭ ᱦᱳᱭ ᱟ-ᱟᱹᱰᱤ ᱱᱟᱯᱟᱭ ᱠᱟᱛᱷᱟ ᱜᱮ ᱜᱚᱢᱠᱮ᱾ ᱦᱮᱸ ᱛᱚ ᱱᱚᱣᱟ ᱮᱯᱞᱤᱠᱮᱥᱚᱱ ᱨᱮ ᱡᱚᱲᱟᱣ ᱛᱟᱦᱮᱱ ᱵᱮᱱ᱾ ᱟ ᱟᱨ ᱡᱟᱦᱟᱸ ᱠᱟᱢᱤ ᱠᱚ ᱥᱮ ᱡᱟᱦᱟᱸ ᱴᱟᱥᱠ ᱠᱚᱠᱚ ᱮᱢᱚᱜᱼᱟ᱾ ᱚᱱᱟ ᱠᱚ ᱠᱚᱨᱟᱣ ᱵᱮᱱ ᱛᱟᱦᱚᱞᱮ ᱚᱱᱠᱟᱜᱮ ᱦᱟᱛ ᱠᱷᱚᱨᱪᱟ ᱫᱚ ᱩᱰᱩᱠᱚᱜ ᱛᱟᱵᱮᱱ ᱜᱮᱭᱟ᱾ ᱛᱚᱵᱮ ᱜᱚᱝᱠᱮ ᱥᱳᱢᱚᱭ ᱦᱚᱸ ᱚ-ᱚᱠᱛᱚ ᱦᱚᱸ ᱢᱩᱪᱟᱹᱫ ᱮᱝ ᱛᱟᱞᱟᱝᱼᱟ ᱛᱚᱵᱮ ᱢᱟ
ᱦᱳᱭ᱾ ᱦᱳᱭ ᱡᱚᱦᱟᱨ ᱜᱮ᱾